ᱨᱚᱲ ᱟᱡᱚᱢᱚᱜ ᱠᱟᱱᱟ, ᱜᱚᱢᱠᱮ ᱱᱤᱛᱚᱜ?
ᱦᱳᱭ, ᱟᱸᱡᱚᱢᱚᱜ ᱠᱟᱱ ᱜᱮᱭᱟ᱾ ᱱᱮᱴᱳᱭᱟᱨ ᱜᱮ ᱰᱤᱥᱴᱟᱯ ᱮᱭᱟᱭ ᱠᱟᱴᱤᱡ᱾
ᱜᱚᱢᱠᱮ ᱨᱚᱲ ᱵᱟᱝ ᱟᱸᱡᱚᱢᱚᱜ ᱠᱟᱱ ᱛᱟᱢᱟ᱾ ᱦᱮᱞᱳ, ᱚᱝ ᱨᱚᱲ ᱵᱟᱝ ᱦᱮᱞᱳ,
ᱩᱜᱨᱟ,
ᱱᱮᱴᱚᱣᱟᱨᱠ ᱨᱮ ᱥᱮᱱᱟᱜ ᱪᱟᱞᱟᱜ ᱵᱮᱱ ᱤᱱᱟᱹ ᱠᱷᱟᱱ ᱫᱚ ᱟᱨᱦᱚᱸ ᱱᱟᱯᱟᱭᱚᱜᱼᱟ᱾
ᱦᱮᱞᱳ,
ᱦᱮᱞᱳ,
ᱦᱮᱸ ᱜᱚᱢᱠᱮ ᱟᱸᱡᱚᱢᱚᱜ
ᱦᱮᱞᱳ ᱜᱚᱢᱠᱮ, ᱦᱮᱞᱳ, ᱟᱵᱮᱱ ᱱᱟᱥᱮᱱᱟᱜ ᱱᱮᱴᱚᱣᱟᱨᱠ
ᱦᱮᱞᱳ, ᱱᱤᱛᱚ,